ᱦᱳᱭ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ᱾
ᱦᱳᱭ ᱟᱨ ᱪᱮᱫ ᱞᱮᱠᱟ ᱢᱮᱱᱟᱜ ᱵᱤᱱᱟ ᱜᱚᱝᱠᱮ?
ᱟᱹᱞᱤᱧ ᱦᱚᱸ ᱢᱚᱴᱟᱢᱩᱴᱤ ᱫᱟᱵᱟᱭ ᱵᱟᱲᱟᱜ ᱜᱮ ᱜᱚᱝᱠᱮ ᱵᱟᱵᱮᱱ ᱯᱷᱳᱱ ᱵᱟᱲᱟᱭᱮᱫᱟ ᱟᱵᱮᱱ ᱦᱚᱸ ᱪᱮᱫᱞᱤᱧ ᱢᱮᱱᱟᱼᱼ
ᱦᱳᱭ ᱜᱚᱝᱠᱮ ᱦᱟᱱᱮ ᱟᱹᱰᱤ ᱫᱤᱱ ᱨᱮᱞᱟᱝ ᱨᱚᱯᱚᱲ ᱞᱮᱱ ᱛᱟᱦᱮᱸᱫ-ᱟ ᱟᱫᱚ ᱦᱚᱸᱜ-ᱚᱭᱼᱼ ᱟᱹᱞᱤᱧ ᱦᱚᱸ ᱚᱠᱛᱚ ᱠᱚ ᱦᱟᱸᱜ ᱚᱱᱠᱟ ᱵᱟᱹᱞᱤᱧ ᱧᱟᱢ ᱟᱠᱟᱫ ᱛᱮ ᱡᱟᱦᱟᱸ ᱠᱷᱟᱹᱛᱤᱨ ᱨᱚᱯᱚᱲ ᱵᱟᱝ ᱦᱩᱭ ᱟᱠᱟᱱ ᱛᱟᱞᱟᱝᱟ᱾ ᱟᱪᱪᱷᱟ ᱜᱚᱝᱠᱮ ᱛᱟᱦᱚᱸᱞᱮ ᱚᱲᱟᱜ ᱠᱚᱨᱮ ᱦᱚᱲ ᱜᱮ ᱪᱮᱫ ᱞᱮᱠᱟ ᱢᱮᱱᱟᱜ ᱠᱚᱣᱟ?
ᱞᱟᱹᱭ ᱛᱟᱞᱟᱝ ᱢᱮ ᱠᱷᱚᱵᱚᱨ ᱥᱚᱵᱚᱨ ᱠᱚ ᱪᱮᱫ-ᱠᱟ ᱟᱯᱮ ᱥᱮᱫ ᱯᱟᱛᱟ ᱠᱚ ᱛᱤᱥ ᱠᱚᱛᱮ ᱦᱩᱭᱩᱜ ᱠᱟᱱᱟ ᱵᱟᱠᱷᱟᱡ ᱫᱟᱬᱟᱱ ᱪᱟᱞᱟᱜ ᱦᱩᱭᱩᱜ-ᱟ᱾
ᱦᱳᱭ ᱜᱚᱝᱠᱮ ᱟᱞᱮ ᱥᱮᱫ ᱫᱚ ᱯᱟᱛᱟ ᱠᱚᱫᱚ ᱦᱩᱭ ᱵᱟᱲᱟᱜ ᱜᱮᱭᱟ ᱜᱚᱝᱠᱮ᱾ ᱟᱞᱮ ᱥᱮᱫ ᱫᱚ ᱱᱚᱜ-ᱚ ᱱᱟᱼᱼ ᱵᱩᱨᱩ ᱵᱚᱸᱜᱟ ᱟᱨ ᱵᱟᱝ ᱯᱟᱴᱟᱵᱤᱫᱟᱹᱼᱼ ᱟᱨ ᱵᱟᱝ ᱱᱚᱜᱚ-ᱱᱟ ᱵᱚᱨᱚ ᱯᱟᱛᱟ ᱟᱨ ᱵᱟᱝᱼᱼ ᱡᱟᱢᱛᱩᱲᱤᱭᱟᱹ ᱯᱟᱛᱟ ᱟᱨ ᱵᱟᱝ ᱨᱟᱜᱽᱫᱟ ᱯᱟᱛᱟᱼᱼ ᱦᱮᱸ ᱪᱟᱠᱚᱞᱛᱟᱹᱲᱤ ᱪᱷᱟᱛᱟ ᱱᱚᱜ-ᱚ ᱱᱚᱝᱠᱟᱱᱟᱜ ᱠᱚ ᱦᱩᱭ ᱵᱟᱲᱟ ᱜᱮᱭᱟ᱾ ᱟᱫᱚ ᱜᱚᱝᱠᱮᱼᱼ ᱟᱯᱮ ᱥᱮᱫ ᱛᱮ ᱱᱚᱝᱠᱟᱱᱟᱜ ᱯᱟᱛᱟ ᱠᱚ ᱦᱩᱭ ᱵᱟᱲᱟᱜ ᱜᱮᱭᱟ ᱥᱮ ᱵᱟᱝ?
ᱜᱚᱝᱠᱮ ᱟᱞᱮᱥᱮᱫ ᱢᱟ ᱟᱢᱮ ᱟᱸᱡᱚᱢ ᱟᱠᱟᱫᱟ ᱠᱤ ᱛᱚ ᱟᱞᱮᱥᱮᱫ ᱫᱚ ᱥᱮᱨᱚᱠᱚᱢ ᱯᱟᱛᱟ ᱠᱚᱫᱚ ᱵᱟᱝ ᱦᱩᱭ ᱵᱟᱲᱟᱜ-ᱟ᱾ ᱛᱚ ᱜᱚᱝᱠᱮ ᱤᱭᱟᱹ ᱟᱸᱡᱚᱢ ᱠᱟᱫᱟᱞᱤᱧ ᱜᱚᱝᱠᱮ ᱡᱮ ᱚᱱᱟ ᱪᱮᱫ ᱯᱟᱛᱟᱵᱤᱱ ᱞᱟᱹᱭ ᱠᱮᱫᱟ ᱵᱩᱨᱩ ᱯᱟᱛᱟ ᱛᱟ ᱥᱮ ᱤᱭᱟ
ᱪᱟᱠᱚᱞ ᱛᱟᱹᱲᱤ ᱯᱟᱛᱟ ᱵᱮᱱ ᱞᱟᱹᱭ ᱠᱮᱜ ᱜᱚᱢᱠᱮ ᱛᱚ ᱚᱱᱟ ᱛᱚ ᱠᱤ ᱟᱹᱰᱤ ᱡᱚᱢ ᱡᱚᱢᱟᱴ ᱜᱮ ᱦᱩᱭᱩᱜ-ᱟ ᱠᱤ ᱜᱚᱢᱠᱮ?
ᱦᱳᱭ ᱜᱚᱝᱠᱮ ᱱᱚᱣᱟ ᱯᱟᱛᱟ ᱫᱚ ᱦᱟᱸᱜ ᱟᱹᱰᱤ ᱡᱚᱢ ᱡᱚᱢᱟᱴ ᱜᱮ ᱦᱩᱭᱩᱜ-ᱟ ᱱᱟᱦᱟᱸᱜ᱾
ᱟᱪᱪᱷᱟ ᱟᱪᱪᱷᱟ᱾ ᱟᱹᱞᱤᱧ ᱦᱚᱸ ᱚᱱᱠᱟ ᱥᱮᱨᱚᱠᱚᱢ ᱫᱚ ᱵᱟᱹᱞᱤᱧ ᱧᱮᱞ ᱟᱠᱟᱜ-ᱟ ᱠᱷᱟᱞᱤ ᱟᱸᱡᱚᱢ ᱠᱟᱜ-ᱟ ᱞᱤᱧ ᱵᱚᱞᱮ ᱢᱳᱵᱟᱭᱤᱞ ᱠᱚᱨᱮᱜᱮ ᱱᱮᱛᱟᱨ ᱢᱟᱵᱮᱱ ᱵᱟᱲᱟᱭ ᱜᱮᱭᱟ ᱛᱚ ᱚᱱᱟ ᱫᱤᱥᱚᱢ ᱨᱮᱭᱟᱜ ᱠᱷᱚᱵᱚᱨ ᱱᱚᱸᱰᱮᱢ ᱧᱟᱢᱟ ᱢᱳᱵᱟᱭᱤᱞ ᱨᱮ᱾ ᱛᱚ ᱢᱳᱵᱟᱭᱤᱞ ᱠᱚᱨᱮ ᱜᱮ ᱧᱮᱞ ᱦᱩᱭ ᱠᱟᱱᱟ ᱡᱮ ᱱᱚᱸᱰᱮᱱᱟᱜ ᱯᱟᱛᱟ ᱥᱮ ᱟᱹᱰᱤ ᱡᱚᱢᱚ ᱡᱚᱢᱟᱴ ᱟᱹᱰᱤ ᱨᱟᱹᱥ ᱧᱮᱞ-ᱧᱮᱞ-ᱧᱮᱞ ᱵᱟᱲᱟᱣ ᱟᱠᱟᱱᱟ ᱢᱳᱵᱟᱭᱤᱞ ᱨᱮ᱾ ᱛᱚ ᱜᱚᱝᱠᱮ ᱪᱟᱞᱟᱜ ᱨᱮᱭᱟᱜ ᱫᱚ ᱥᱚᱢᱚᱭ ᱦᱚᱸ ᱵᱟᱹᱱᱩᱜ-ᱟ ᱥᱮᱨᱚᱠᱚᱢ ᱠᱟᱹᱢᱤ ᱠᱟᱹᱥᱱᱤ ᱦᱚᱲ᱾ ᱛᱚ ᱜᱚᱢᱠᱮ ᱛᱚ ᱟᱸᱡᱚᱢ ᱮᱫᱟᱹᱧ ᱡᱮ ᱜᱚᱝᱠᱮ ᱚᱸᱰᱮ ᱫᱚᱠᱤ ᱜᱩᱝᱠᱤ ᱪᱮᱫ ᱞᱮᱠᱟᱱ ᱡᱤᱱᱤᱥ ᱠᱩ ᱧᱟᱢᱚᱜ-ᱟ ᱜᱚᱢᱠᱮ ᱚᱱᱟ ᱵᱩᱨᱩ ᱯᱟᱛᱟ ᱨᱮ ᱮᱻ ᱯᱟᱛᱟᱨᱮ᱾ ᱪᱟᱠᱚᱞᱛᱟᱹᱲᱤ ᱯᱟᱛᱟᱨ ᱨᱮ?
ᱟᱫᱚ ᱪᱟᱠᱚᱞ ᱛᱟᱹᱲᱤ ᱫᱚ ᱦᱟᱸᱜ ᱥᱮᱫᱟᱭ ᱠᱷᱚᱱᱜᱮ ᱦᱩᱭ ᱤᱫᱤᱜ ᱠᱟᱱᱟ ᱜᱚᱝᱠᱮ ᱚᱱᱟ ᱫᱚ ᱦᱟᱸᱜ ᱟᱹᱞᱤᱧ ᱫᱚ ᱦᱟᱸᱜ ᱱᱚᱣᱟ ᱵᱟᱨ ᱥᱮᱨᱢᱟ ᱞᱤᱧ ᱪᱟᱞᱟᱣ ᱞᱮᱱ ᱛᱟᱦᱮᱸᱫᱟ ᱟᱫᱚ ᱪᱟᱠᱚᱞ ᱛᱟᱲᱤ ᱨᱮᱫᱚ ᱱᱚᱣᱟ ᱫᱚ ᱦᱟᱸᱜ ᱪᱷᱟᱛᱟ ᱠᱚ ᱞᱟᱹᱭᱟ ᱦᱟᱸᱜ ᱜᱚᱢᱠᱮ ᱟᱞᱮ ᱥᱮᱫ ᱫᱚ ᱯᱟᱛᱟ ᱫᱚ ᱦᱟᱸᱜ ᱵᱟᱠᱚ ᱞᱟᱹᱭᱟ᱾ ᱟᱫᱚ ᱚᱱᱟ ᱪᱷᱟᱛᱟ ᱪᱟᱠᱚᱞ ᱛᱟᱲᱤ ᱪᱷᱟᱛᱟ ᱫᱚ ᱦᱟᱸᱜ ᱮᱸ ᱚᱸᱰᱮ ᱫᱚ ᱦᱟᱸᱜ ᱞᱟᱹᱭ ᱟᱠᱚ ᱵᱟᱝᱢᱟ ᱠᱟᱛᱷᱟ ᱨᱮᱠᱚ ᱞᱟᱹᱭᱟ ᱦᱟᱲᱟᱢ ᱠᱚ ᱟᱞᱮ ᱥᱮᱫ ᱨᱮᱱ ᱞᱟᱹᱭ ᱟᱠᱚ ᱠᱚᱲᱟ ᱠᱟᱱ ᱠᱷᱟᱱᱮᱢ ᱟᱡᱚᱫᱤᱭᱟᱹ ᱵᱩᱨᱩ ᱥᱮᱸᱫᱽᱨᱟ ᱧᱮᱞ ᱟᱹᱜᱩᱭ ᱢᱮ ᱦᱮᱸ᱾
ᱦᱳᱭ ᱦᱳᱭ᱾
ᱠᱩᱲᱤ ᱜᱤᱫᱽᱨᱟᱹ ᱠᱟᱱ ᱠᱷᱟᱱᱮᱢ ᱱᱚᱣᱟ ᱪᱟᱠᱚᱞᱛᱟᱹᱲᱤ ᱪᱷᱟᱛᱟ ᱢᱤᱫ ᱫᱷᱟᱣ ᱧᱮᱞ ᱟᱹᱜᱩᱭ ᱟᱜᱩᱭ ᱢᱮ ᱱᱚᱜᱚ-ᱱᱚᱝᱠᱟ ᱱᱷᱟᱜ ᱫᱚ ᱦᱟᱲᱟᱢ ᱠᱚᱠᱚ ᱞᱟᱹᱭᱟ ᱟᱫᱚ ᱱᱚᱜ-ᱚ ᱮᱸ ᱪᱟᱠᱚᱞᱛᱟᱹᱲᱤ ᱪᱷᱟᱛᱟ ᱨᱮᱫᱚ ᱱᱚᱜᱚ ᱱᱚᱝᱠᱟ ᱟᱠᱷᱨᱤᱧ ᱞᱮᱠᱟᱱᱟᱜ ᱫᱚ ᱦᱟᱸᱜ ᱱᱚᱝᱠᱟ ᱯᱟᱧᱪᱤ ᱫᱷᱩᱛᱤ ᱯᱟᱧᱪᱤ ᱥᱟᱹᱲᱤ ᱦᱮᱸ ᱟᱨ ᱵᱟᱝ ᱚᱱᱟ ᱯᱚᱛᱚᱵ ᱢᱩᱨᱟᱹᱭ ᱠᱚ ᱦᱮᱸ ᱱᱚᱝᱠᱟᱱᱟᱜ ᱠᱚ ᱟᱹᱠᱷᱨᱤᱧᱟ ᱟᱨ ᱚᱱᱟ ᱥᱟᱸᱶ ᱥᱟᱸᱶᱛᱮ ᱧᱮᱞᱚᱜ-ᱟ ᱡᱤᱞ ᱯᱤᱴᱷᱟᱹ ᱡᱤᱞ ᱞᱮᱴᱚ ᱠᱚ ᱟᱨ ᱵᱟᱝ ᱰᱩᱸᱵᱩᱜ ᱠᱚ ᱟᱨ ᱵᱟᱝ ᱱᱚᱜᱚ ᱱᱚᱣᱟ ᱠᱟᱱᱴᱷᱟᱲ ᱠᱚ ᱱᱚᱝᱠᱟᱱᱟᱜ ᱠᱚᱠᱚ ᱟᱹᱠᱷᱨᱤᱧ ᱜᱮᱭᱟ᱾
ᱟᱪᱪᱷᱟ-ᱟᱪᱪᱷᱟ ᱟᱹᱰᱤ ᱱᱟᱯᱟᱭ᱾ ᱛᱚ ᱜᱚᱝᱠᱮ ᱚᱸᱰᱮ ᱫᱚ ᱟᱭᱢᱟ ᱨᱚᱠᱚᱢ ᱡᱤᱱᱤᱥ ᱠᱚ ᱧᱟᱢᱟ ᱛᱚ ᱡᱚᱢᱟᱜ ᱡᱤᱱᱤᱥ ᱦᱚᱸ ᱚᱱᱠᱟᱜ ᱜᱮ ᱧᱟᱢᱚᱜ-ᱟ ᱟᱨ ᱡᱮᱴᱟ ᱟᱵᱮᱱ ᱵᱤᱱ ᱞᱟᱹᱭᱮᱫᱟ ᱦᱚᱨᱚᱜ ᱵᱟᱸᱫᱮ ᱡᱤᱱᱤᱥ ᱦᱚᱸ ᱚᱱᱠᱟ ᱜᱮ ᱧᱟᱢᱚᱜ-ᱟ ᱾
ᱦᱳᱭ ᱜᱚᱝᱠᱮ ᱧᱟᱢᱚᱜ ᱜᱮᱭᱟ᱾
ᱟᱹᱰᱤ ᱱᱟᱯᱟᱭ᱾ ᱛᱚ ᱜᱚᱝᱠᱮ ᱟᱵᱚᱣᱟᱜ ᱡᱮᱴᱟ ᱱᱚᱜ-ᱚᱭ ᱟᱵᱚ ᱥᱟᱱᱛᱟᱞ ᱥᱚᱢᱟᱡᱽ ᱨᱮᱭᱟᱜ ᱡᱮᱴᱟ ᱚᱱᱟ ᱥᱟᱹᱭᱟᱹ ᱠᱚ ᱤᱭᱟᱹ ᱠᱚ ᱥᱮᱨᱣᱟ ᱠᱚ ᱡᱚᱛᱚ ᱧᱟᱢᱚᱜ ᱜᱮᱭᱟ ᱜᱚᱢᱠᱮ ᱚᱱᱟ ᱤᱭᱟᱹ ᱠᱚ ᱡᱮᱴᱟ ᱚᱱᱟ ᱟᱵᱚ ᱡᱮᱴᱟ ᱱᱚᱜ-ᱚ ᱟᱵᱚ ᱥᱮᱨᱣᱟ ᱨᱮ ᱛᱩᱢᱫᱟᱜ ᱴᱟᱢᱟᱠ ᱠᱚ ᱚᱱᱟ ᱠᱚ ᱵᱟᱱᱟᱢ ᱩᱱᱠᱩᱦᱚᱸ ᱛᱤᱨᱭᱳ ᱠᱚᱦᱚᱸ ᱧᱟᱢᱚᱜ ᱜᱮᱭᱟ ᱜᱚᱝᱠᱮ ᱚᱱᱟ ᱤᱭᱟᱹ ᱯᱟᱛᱟ ᱨᱮ?
ᱦᱳᱭ ᱜᱚᱢᱠᱮ ᱧᱟᱢᱚᱜ ᱜᱮᱭᱟ᱾ ᱦᱮᱸ ᱱᱚᱜ-ᱚᱱᱟ ᱛᱤᱨᱭᱳ ᱠᱚ ᱵᱟᱱᱟᱢ ᱠᱚ, ᱟᱨ ᱵᱟᱝ ᱛᱩᱢᱫᱟᱜ ᱛᱷᱮᱠᱮ ᱴᱟᱢᱟᱠ ᱛᱷᱮᱠᱮ, ᱨᱮᱜᱽᱲᱟ ᱛᱷᱮᱠᱮ ᱡᱷᱟᱹᱣ ᱛᱷᱮᱠᱮ ᱠᱚᱨᱛᱟᱞ ᱛᱷᱮᱠᱮ ᱥᱟᱱᱟᱢ ᱞᱮᱠᱟᱱᱟᱜ ᱱᱚᱰᱮ ᱧᱟᱢᱚᱜ-ᱟ ᱜᱚᱢᱠᱮ, ᱟᱫᱚ ᱜᱚᱢᱠᱮ ᱱᱚᱣᱟ ᱫᱚ ᱦᱟᱜ ᱧᱩᱢᱟᱱᱟᱜ ᱯᱚᱛᱚᱵ ᱯᱚᱨᱚᱵᱽ ᱮ ᱪᱷᱟᱛᱟ ᱠᱟᱱᱟ ᱾ ᱟᱫᱚ ᱱᱚᱣᱟ ᱯᱩᱛᱷᱤ ᱯᱟᱛᱷᱟᱢ ᱠᱚᱨᱮ ᱦᱟᱸᱜ ᱧᱮᱞᱟ ᱵᱮᱱ ᱚᱭᱮᱞ ᱠᱚ ᱢᱮᱱᱟᱜ ᱟᱠᱟᱫᱟ᱾ ᱮᱜ ᱩᱪᱷᱟᱹᱱ ᱠᱟᱜ-ᱟ ᱠᱚ, ᱵᱟᱝᱢᱟ ᱱᱚᱣᱟ ᱫᱚ ᱪᱟᱠᱚᱞᱛᱟᱹᱲᱤ ᱪᱷᱟᱛᱟ ᱫᱚ ᱦᱟᱸᱜ ᱧᱩᱢᱟᱱᱟᱜ ᱮ ᱪᱷᱟᱛᱟ ᱠᱟᱱᱟ, ᱦᱟᱸᱜ ᱜᱚᱢᱠᱮ ᱦᱳᱭ᱾ ᱟᱫᱚ ᱜᱚᱢᱠᱮ ᱟᱯᱮ ᱥᱮᱫ ᱫᱚ ᱱᱚᱝᱠᱟ ᱯᱟᱛᱟ ᱠᱚ ᱦᱩᱭ ᱵᱟᱲᱟᱜ ᱟᱥᱮ ᱵᱟᱝ?
ᱜᱚᱢᱠᱮ ᱟᱞᱮ ᱥᱮᱫ ᱫᱚ ᱯᱟᱛᱟ ᱠᱚ ᱫᱚ ᱢᱤᱫᱴᱮᱡ ᱯᱟᱛᱟ ᱜᱮ ᱦᱩᱭ ᱵᱟᱲᱟᱜ-ᱟ ᱡᱟᱦᱟᱸ ᱫᱚ ᱵᱚ ᱢᱮᱛᱟᱜ ᱠᱟᱱᱟ ᱟᱵᱚ ᱫᱚ ᱟᱥᱮ ᱚᱱᱟ ᱫᱚ ᱠᱚ ᱢᱮᱛᱟᱜ-ᱟ ᱟᱹᱯᱤᱥ ᱪᱷᱟᱛᱟ ᱯᱟᱛᱟ ᱠᱚ ᱢᱮᱛᱟᱜ-ᱟ ᱾ ᱛᱚ ᱚᱸᱰᱮ ᱫᱚ ᱜᱚᱢᱠᱮ ᱟᱭᱢᱟ ᱨᱚᱠᱚᱢ ᱮᱱᱮᱡ ᱱᱟᱪᱚᱱᱤᱭᱟᱹ ᱠᱟᱨᱟᱢ ᱫᱚᱱ ᱠᱚᱲᱟ ᱠᱳ ᱫᱟᱸᱥᱟᱭ ᱫᱚᱱ ᱠᱚᱲᱟ ᱠᱳ ᱥᱮ ᱟᱭᱢᱟ ᱨᱚᱠᱚᱢ ᱫᱚᱫᱚᱱ ᱟᱱ ᱠᱚᱲᱟ ᱠᱳ ᱠᱳ ᱦᱤᱡᱩᱜ-ᱟᱠᱳ ᱚᱸᱰᱮ ᱠᱳ ᱚᱸᱰᱮ ᱠᱳ ᱡᱳᱜᱽ ᱫᱟᱱ ᱟᱠᱚ ᱚᱸᱰᱮ ᱾ ᱛᱚ ᱚᱸᱰᱮ ᱠᱳ ᱡᱳᱜᱽᱫᱟᱱ ᱠᱟᱛᱮᱫ ᱜᱚᱢᱠᱮ ᱚᱸᱰᱮ ᱫᱚ ᱟᱨᱦᱚᱸ ᱚᱸᱰᱮ ᱫᱚ ᱢᱤᱫᱴᱮᱡ ᱯᱮᱨᱟᱭᱤᱡᱽ ᱠᱚ ᱮᱢᱟ ᱠᱚᱣᱟ᱾ ᱥᱟᱞᱟ ᱵᱟᱪᱷᱟᱣ ᱠᱟᱛᱮᱫ ᱡᱮ ᱚᱠᱚᱭ ᱵᱟᱹᱲᱛᱤ ᱠᱟᱭ ᱛᱮ ᱥᱮ ᱟᱹᱰᱤ ᱱᱟᱯᱟᱭ ᱪᱮᱦᱨᱟᱭ ᱮᱱᱮᱡ ᱫᱟᱲᱮᱭᱟᱜ ᱠᱟᱱᱟ ᱾ ᱥᱮ ᱟᱹᱰᱤ ᱪᱮᱦᱨᱟ ᱜᱨᱳ ᱫᱟᱲᱮᱭᱟᱜ ᱠᱟᱱᱟ ᱾ ᱚᱸᱰᱮ ᱢᱤᱫᱴᱮᱱ ᱚᱸᱰᱮ ᱠᱚ ᱥᱟᱞᱟ ᱵᱟᱪᱷᱟᱣ ᱠᱟᱛᱮᱫ ᱯᱮᱨᱟᱭᱤᱡ ᱠᱚ ᱮᱢᱟᱣ ᱾ ᱯᱮ ᱯᱮᱭᱟ ᱠᱚ ᱵᱟᱪᱷᱟᱣ ᱠᱚᱣᱟ ᱯᱷᱟᱥᱴ ᱥᱮᱠᱮᱱᱰ ᱛᱷᱟᱨ, ᱟᱨ ᱩᱱᱠᱩ ᱫᱚ ᱠᱤᱪᱷᱩ ᱵᱟᱹᱲᱛᱤ ᱯᱨᱟᱭᱤᱡᱽ ᱠᱚ ᱮᱢᱟ ᱠᱳᱣᱟ ᱟᱨ ᱵᱟᱹᱡᱮᱴᱟ ᱟᱨᱦᱚᱸ ᱵᱟᱫᱽ ᱵᱟᱹᱠᱤ ᱫᱚᱞ ᱠᱚ ᱛᱟᱦᱮᱱ ᱛᱚ ᱩᱱᱠᱩ ᱦᱚᱸ ᱩᱱᱠᱩ ᱦᱚᱸᱠᱚ ᱮᱢᱟ ᱠᱳᱣᱟ᱾ ᱩᱱᱠᱩ ᱦᱚᱸ ᱩᱱᱠᱩ ᱦᱚᱸ ᱡᱚᱛᱚ ᱦᱚᱲ ᱯᱨᱟᱭᱤᱡ ᱠᱚ ᱮᱢᱟ ᱠᱚᱣᱟ, ᱩᱱᱠᱩ ᱫᱚ ᱩᱱᱠᱩ ᱫᱚ ᱪᱮᱫ ᱵᱚᱞᱮ? ᱢᱤᱫ ᱥᱮᱴ ᱥᱟᱹᱲᱛᱮ ᱯᱟᱹᱧᱪᱤ ᱥᱟᱹᱲᱤ ᱡᱚᱛᱚ ᱦᱚᱲ ᱠᱚ ᱮᱢᱟ ᱠᱳᱣᱟ᱾ ᱟᱨ ᱩᱱᱠᱩ ᱡᱮᱴᱟ ᱠᱚ ᱯᱷᱟᱥᱴ ᱥᱮᱠᱮᱱᱰ ᱛᱷᱟᱨᱚᱜ ᱩᱱᱠᱩ ᱫᱚ ᱟᱨᱚ ᱵᱟᱹᱲᱛᱤ ᱧᱚᱜ ᱡᱮᱴᱟ ᱚᱱᱟ ᱯᱮᱨᱟᱭᱤᱡᱽ ᱥᱟᱶᱛᱮ ᱠᱤᱪᱷᱩ ᱯᱩᱭᱥᱟᱹᱠᱩ ᱮᱢᱟᱣ᱾
ᱦᱳᱭ ᱜᱚᱢᱠᱮ ᱟᱞᱮ ᱥᱮᱫ ᱦᱚᱸ ᱜᱚᱢᱠᱮ ᱱᱚᱝᱠᱟ ᱫᱚ ᱦᱟᱸᱜ ᱦᱳᱭ ᱵᱟᱲᱟᱜ ᱜᱮᱭᱟ ᱯᱟᱛᱟ ᱠᱚᱫᱚ ᱟᱫᱚ ᱱᱚᱝᱠᱟ ᱦᱟᱸᱜ ᱱᱚᱣᱟ ᱫᱚ ᱫᱚ ᱦᱚ ᱠᱟᱜ-ᱟ ᱠᱚ ᱯᱟᱛᱟ᱾ ᱦᱮᱸ ᱟᱫᱚ ᱡᱟᱦᱟᱸᱭ ᱦᱟᱸᱜ ᱠᱚ ᱯᱟᱛᱟ ᱦᱚᱪᱚᱭᱟ ᱾
ᱦᱳᱭ ᱦᱳᱭ,
ᱩᱱᱠᱩ ᱫᱚ ᱱᱟᱦᱟᱜ ᱱᱚᱝᱠᱟ ᱤᱨᱟᱹᱞ ᱜᱚ ᱴᱟᱝ ᱫᱚᱞ ᱟᱨ ᱵᱟᱝ ᱛᱩᱨᱩᱭ ᱜᱚᱴᱟᱝ ᱫᱚᱞ ᱦᱮᱸ, ᱱᱚᱝᱠᱟ ᱠᱚ ᱦᱟᱸᱜ ᱠᱚ ᱟᱹᱜᱩ ᱠᱚᱣᱟ᱾ ᱟᱫᱚ ᱚᱱᱟ ᱯᱟᱛᱟ ᱨᱮ ᱫᱚ ᱱᱚᱝᱠᱟ ᱯᱨᱟᱭᱤᱡᱽ ᱞᱮᱠᱟ ᱛᱮ ᱦᱟᱸᱜ ᱠᱚ ᱮᱢᱟ ᱠᱚᱣᱟ ᱥᱤᱨᱯᱟᱹ ᱫᱚ᱾ ᱯᱩᱭᱥᱟᱹ ᱟᱫᱚ ᱚᱱᱟ ᱫᱚ ᱦᱟᱸᱜ ᱡᱟᱦᱟᱱᱟᱜ, ᱚᱝᱠᱟ ᱱᱟᱯᱟᱭ ᱥᱟᱺᱦᱤᱡ ᱮ ᱮᱱᱮᱡ ᱫᱟᱲᱮᱭᱟᱜ-ᱟ᱾ ᱚᱱᱟ ᱯᱟᱛᱟ ᱟᱨ ᱵᱟᱝ ᱯᱟᱛᱟ ᱥᱮᱨᱮᱧ ᱟᱨ ᱵᱟᱝ ᱨᱩ ᱠᱚ, ᱦᱮᱸ ᱩᱱᱤ ᱫᱚ ᱦᱟᱸᱜ ᱚᱱᱠᱟᱱ, ᱥᱤᱨᱯᱟᱹ ᱠᱚ ᱮᱢᱟᱭᱟ ᱡᱟᱦᱟᱸ ᱯᱩᱭᱞᱳ ᱥᱤᱨᱯᱟᱹ ᱟᱨ ᱵᱟᱝ ᱫᱚᱥᱟᱨ ᱥᱤᱨᱯᱟᱹ᱾ ᱚᱱᱠᱟ ᱵᱷᱟᱵᱽ ᱛᱮᱠᱚ ᱮᱢᱟ ᱠᱚᱣᱟ ᱜᱚᱢᱠᱮ ᱟᱞᱮ ᱥᱮᱫ ᱾
ᱟᱪᱪᱷᱟ ᱟᱪᱪᱷᱟ, ᱟᱰᱤ ᱱᱟᱯᱟᱭ᱾
ᱦᱮ, ᱜᱚᱢᱠᱮ ᱮᱸᱜ ᱟᱯᱮ ᱥᱮᱫ ᱫᱚ ᱱᱚᱣᱟ ᱱᱚᱣᱟ ᱥᱚᱨᱦᱟᱭ ᱠᱚᱫᱚ ᱦᱩᱭ ᱵᱟᱲᱟᱜ ᱜᱮᱭᱟ ᱥᱮ ᱵᱟᱝ ᱜᱚᱝᱠᱮ?
ᱥᱚᱨᱦᱟᱭ ᱠᱚᱫᱚ ᱦᱩᱭ ᱵᱟᱲᱟᱜ ᱜᱮᱭᱟ ᱜᱚᱝᱠᱮ ᱟᱞᱮ ᱥᱮᱫ ᱥᱚᱨᱦᱟᱭ ᱠᱚᱦᱚᱸ ᱥᱮ ᱦᱚᱨᱦᱟᱭ ᱠᱚ ᱦᱩᱭ ᱵᱟᱲᱟᱜ ᱜᱮᱭᱟ, ᱵᱟᱦᱟ ᱯᱚᱨᱚᱵᱽ ᱦᱚᱸ ᱦᱩᱭ ᱵᱟᱲᱟ ᱜᱮᱭᱟ᱾
ᱦᱳᱭ, ᱟᱫᱚ ᱜᱚᱝᱠᱮ ᱚᱠᱟ ᱡᱚᱠᱷᱚᱱ ᱯᱮ ᱥᱚᱨᱦᱟᱭᱚᱜ-ᱟ ᱟᱯᱮ ᱫᱚ?
ᱟᱞᱮ ᱫᱚ ᱡᱟᱱᱩᱣᱟᱨᱤ ᱢᱟᱥ ᱫᱚᱥ ᱛᱟᱹᱨᱤᱠᱷ ᱨᱮᱞᱮ ᱥᱚᱨᱚᱦᱚᱨᱟᱭᱚ-ᱟ ᱜᱚᱢᱠᱮ ᱡᱟᱦᱟᱸ ᱯᱚᱨ ᱟᱵᱩ ᱫᱚ ᱡᱟᱦᱟᱸ ᱢᱮᱛᱟᱜ ᱯᱨᱚᱛᱷᱚᱢ ᱵᱚᱪᱷᱚᱨ ᱯᱚᱛᱷᱚᱢ ᱢᱟᱥ ᱵᱚᱱ ᱥᱚᱨᱦᱟᱭᱚᱜ-ᱟ ᱟᱞᱮ ᱫᱚ ᱥᱚᱨᱦᱟᱭ-ᱚᱜ ᱟᱞᱮ᱾
ᱦᱳᱭ ᱟᱫᱚ ᱜᱚᱝᱠᱮ ᱟᱯᱮ ᱥᱮᱫ ᱫᱚ ᱛᱤᱱᱟᱹᱜ ᱫᱤᱱ ᱯᱮ ᱥᱚᱨᱦᱟᱭᱚᱜ-ᱟ ᱜᱚᱝᱠᱮ?
ᱢᱚᱬᱮ ᱢᱟᱦᱟ ᱢᱚᱬᱮ ᱧᱤᱫᱟᱹ᱾
ᱦᱳᱭ ᱟᱞᱮ ᱥᱮᱫ ᱦᱚᱸ ᱱᱟᱦᱟᱜ ᱟᱞᱮ ᱥᱮᱫ ᱫᱚ ᱠᱟᱹᱴᱤᱡ ᱟᱯᱮ ᱥᱮᱫ ᱠᱷᱚᱱ ᱫᱚ ᱦᱟᱸᱜ ᱡᱩᱫᱟᱹ ᱜᱮᱭᱟ᱾ ᱟᱫᱚ ᱦᱳᱭ ᱛᱳ ᱟᱵᱚ ᱦᱟᱸᱜ ᱱᱚᱣᱟ ᱟᱰᱟ ᱟᱭᱢᱟ ᱜᱟᱱ ᱴᱚᱴᱷᱟᱨᱮ ᱟᱭᱢᱟ ᱞᱮᱠᱟᱱ ᱠᱚ ᱢᱟᱱᱟᱣᱮᱫ ᱠᱟᱱᱟ᱾ ᱫᱚᱦᱚ ᱦᱚᱯᱚᱱ ᱦᱚᱸ ᱦᱚᱭ ᱛᱚ ᱮ ᱱᱚᱝᱠᱟ ᱫᱚ ᱦᱟᱸᱜ ᱦᱳᱭ ᱛᱚ ᱟᱯᱮ ᱥᱮᱫ ᱱᱚᱝᱠᱟ ᱡᱟᱱᱩᱣᱟᱨᱤ ᱨᱮ ᱟᱨ ᱟᱞᱮ ᱥᱮᱫ ᱫᱚ ᱦᱟᱸᱜ ᱱᱚᱜ-ᱚᱱᱟ ᱚᱱᱟ ᱠᱟᱹᱞᱤ ᱯᱩᱡᱟᱹ ᱠᱚ ᱢᱮᱱᱮᱫ ᱠᱟᱱᱟ᱾ ᱠᱟᱹᱞᱤ ᱯᱩᱡᱟᱹ ᱫᱚᱥᱟᱨ ᱛᱮᱥᱟᱨ ᱱᱟᱦᱟᱜ ᱟᱞᱮ ᱥᱮᱫ ᱫᱚ ᱥᱚᱨᱦᱟᱭ ᱞᱮ ᱢᱟᱱᱟᱣᱟ᱾ ᱟᱫᱚ ᱥᱚᱨᱦᱟᱭ ᱫᱚ ᱦᱟᱸᱜ ᱟᱞᱮ ᱥᱮᱫ ᱫᱚ ᱦᱟᱹᱛᱤ ᱞᱮᱠᱟᱱ ᱮ ᱯᱟᱨᱟᱵᱽ ᱠᱚ ᱢᱮᱛᱟᱜ-ᱟ᱾ ᱟᱫᱚ ᱥᱚᱨᱚᱦᱟᱭ ᱜᱮ ᱦᱟᱸᱜ ᱢᱟᱨᱟᱝ ᱯᱚᱨᱚᱵᱽ ᱠᱟᱱᱟ ᱦᱮᱸ ᱟᱵᱚᱣᱟᱜ ᱫᱚ᱾ ᱛᱚ ᱟᱞᱮ ᱥᱮᱫ ᱫᱚ ᱱᱚᱝᱠᱟ ᱢᱚᱬᱮ ᱢᱟᱦᱟ ᱠᱚ ᱢᱟᱱᱟᱣᱟ ᱢᱚᱬᱮ ᱥᱤᱧ ᱢᱚᱬᱮ ᱧᱤᱫᱟᱹ᱾
ᱦᱳᱭ ᱦᱳᱭ ᱦᱳᱭ,
ᱟᱯᱮ ᱥᱮᱫ ᱫᱚ ᱥᱚᱨᱚᱦᱟᱭ ᱨᱮᱫᱚ ᱯᱩᱭᱞᱳ ᱢᱟᱦᱟ ᱨᱮᱫᱚ ᱪᱮᱫ ᱠᱚᱠᱚ ᱪᱤᱠᱟᱹ ᱵᱟᱲᱟᱭᱟ ᱱᱚᱝᱠᱟ ᱩᱢ ᱢᱟᱦᱟ ᱨᱮᱫᱚ?
ᱜᱚᱢᱠᱮ ᱟᱞᱮ ᱥᱮᱫ ᱫᱚ ᱩᱢ ᱢᱟᱦᱟ ᱨᱮ ᱫᱚ ᱵᱚᱞᱛᱮ ᱫᱚ ᱦᱩᱭᱩᱜ ᱠᱟᱱᱟ ᱯᱨᱚᱛᱷᱚᱢ ᱫᱤᱱ ᱥᱚᱨᱦᱟᱭ ᱨᱮᱫᱚ ᱟᱞᱮ ᱫᱚ ᱡᱟᱦᱟᱸ ᱡᱟᱦᱟᱸ ᱵᱚᱱ ᱢᱮᱛᱟᱜ ᱠᱟᱱ ᱟᱵᱩ᱾ ᱡᱟᱦᱟᱸ ᱫᱚ ᱵᱟᱹᱭᱦᱟᱹᱲ ᱨᱮᱵᱩᱱ ᱜᱚᱴ ᱯᱩᱡᱟᱹᱭᱟ ᱵᱩᱱ ᱚᱸᱰᱮ ᱵᱚᱸᱜᱟ ᱵᱩᱨᱩᱭᱟ ᱵᱩᱱ᱾ ᱵᱚᱸᱜᱟ ᱵᱩᱨᱩ ᱵᱟᱲᱟ ᱠᱟᱛᱮᱫ ᱚᱸᱰᱮ ᱡᱟᱦᱟᱸ ᱯᱩᱡᱟᱹ ᱯᱟᱴ ᱡᱚᱛᱚ ᱠᱤᱪᱷᱩ ᱠᱚᱨᱟᱣ ᱠᱟᱛᱮᱫ ᱟᱨ ᱚᱸᱰᱮ ᱠᱚ ᱤᱱ ᱦᱤᱞᱳᱜ ᱫᱚᱠᱚ ᱥᱚᱲᱮᱭᱟ᱾ ᱛᱚ ᱥᱚᱲᱮ ᱠᱚ ᱤᱥᱤᱱ ᱵᱟᱲᱟ ᱠᱟᱛᱮᱫ ᱠᱤᱪᱷᱩ ᱥᱚᱲᱮ ᱫᱚ ᱚᱱᱮ ᱠᱤᱪᱷᱩ ᱵᱚᱸᱜᱟ ᱵᱩᱨᱩ ᱤᱭᱟᱹ ᱮᱢ ᱪᱟᱞ ᱠᱟᱛᱮ ᱨᱤᱫ ᱵᱟᱲᱟ ᱠᱟᱛᱮᱫ ᱫᱟᱜ ᱫᱩᱞ ᱵᱟᱲᱟ ᱠᱟᱛᱮᱫ ᱟᱫᱚ ᱯᱚᱨᱮᱛᱮ ᱡᱚᱢ ᱥᱩᱨᱩ ᱵᱟᱲᱟ ᱠᱟᱛᱮᱫ ᱟᱫᱚ ᱡᱚᱢ, ᱡᱚᱢ ᱥᱩᱨᱩ ᱵᱟᱲᱟ ᱠᱟᱛᱮᱫ ᱫᱚ ᱟᱫᱚ ᱦᱟᱸᱜ ᱡᱮᱴᱟ ᱡᱚᱛᱚ ᱦᱚᱲ ᱚᱠᱚᱭ ᱠᱚᱨᱮᱱ ᱜᱟᱹᱭ ᱰᱟᱹᱝᱨᱟ ᱠᱚ ᱢᱮᱱᱟᱜ ᱠᱚᱣᱟ, ᱛᱚ ᱩᱱᱠᱩ ᱠᱚ ᱚᱸᱰᱮ ᱜᱚᱴ ᱯᱩᱡᱟᱹ ᱥᱮᱫ ᱠᱚ ᱟᱹᱜᱩ ᱥᱮᱴᱮᱨ ᱠᱚᱣᱟ᱾ ᱛᱚ ᱟᱹᱜᱩ ᱥᱮᱴᱮᱨ ᱠᱟᱛᱮᱫ ᱚᱸᱰᱮ ᱜᱚᱢᱠᱮ ᱢᱤᱫᱴᱮᱡ ᱵᱤᱞᱤ ᱛᱟᱦᱮᱱᱟ᱾ ᱛᱚ ᱚᱱᱟ ᱵᱤᱞᱤ ᱚᱠᱚᱭ ᱨᱮᱱᱮᱝ ᱚᱠᱚᱭ ᱨᱮᱱ ᱰᱟᱹᱝᱨᱟᱭ ᱠᱚᱨᱥᱟᱭᱟ ᱛᱚ ᱩᱱᱤ, ᱩᱱᱤ ᱫᱚ ᱦᱮᱡᱩᱜ ᱵᱚᱪᱷᱚᱨ ᱦᱟᱺᱰᱤ ᱠᱩ ᱦᱟᱺᱰᱤ ᱮᱢᱚᱜ-ᱟ᱾ ᱡᱮᱴᱟ ᱚᱱᱟ ᱵᱚᱸᱜᱟ ᱵᱩᱨᱩ ᱪᱚᱰᱚᱨ ᱦᱩᱭᱩᱜ ᱞᱟᱹᱜᱤᱫ ᱛᱮ ᱩᱱᱤ ᱦᱟᱺᱰᱤ ᱮᱢᱚᱜ-ᱟ᱾
ᱦᱳᱭ ᱜᱚᱝᱠᱮ ᱟᱞᱮ ᱥᱮᱫ ᱦᱚᱸ ᱱᱚᱜ-ᱚᱭ ᱡᱟᱦᱟᱸ ᱞᱮᱠᱟᱢ ᱢᱮᱱ ᱠᱮᱜ-ᱟ, ᱚᱱᱠᱟ ᱜᱮ ᱦᱟᱸᱜ ᱦᱩᱭ ᱜᱚᱫᱚᱜ-ᱟ᱾ ᱱᱚᱝᱠᱟ ᱚᱱᱟ ᱫᱤᱱ ᱫᱚ ᱦᱟᱸᱜ ᱱᱚᱝᱠᱟ ᱚᱲᱟᱜ ᱠᱚᱨᱮᱱ ᱟᱭᱳ ᱦᱚᱲ ᱠᱚᱫᱚ ᱱᱚᱝᱠᱟ ᱚᱲᱟᱜ ᱫᱩᱣᱟᱹᱨ ᱠᱚ ᱥᱟᱯᱷᱟᱭᱟ ᱟᱨ ᱵᱟᱝ ᱮ ᱱᱚᱝᱠᱟ ᱯᱚᱨᱚᱵᱽ ᱠᱚ ᱦᱤᱡᱩᱜ-ᱟ ᱜᱚᱴ ᱴᱟᱺᱰᱤ ᱨᱮ ᱱᱚᱝᱠᱟ ᱵᱤᱞᱤ ᱱᱚᱝᱠᱟ ᱰᱟᱹᱝᱨᱤ ᱦᱟᱸᱜ ᱠᱚ ᱞᱮᱵᱮᱫ ᱦᱚᱪᱚᱭ ᱮᱭᱟ, ᱚᱱᱟ ᱫᱤᱱ ᱫᱚ ᱱᱚᱝᱠᱟ ᱦᱩᱭᱩᱜ-ᱟ᱾ ᱛᱟᱦᱚᱞᱮ ᱜᱚᱝ- ᱠᱮ ᱟᱯᱮ ᱥᱮᱫ ᱫᱚ ᱱᱚᱣᱟ ᱵᱚᱸᱜᱟᱜ ᱢᱟᱦᱟ ᱫᱚ ᱪᱮᱫ ᱞᱮᱠᱟ ᱦᱩᱭᱩᱜ-ᱟ ᱱᱚᱣᱟ ᱠᱷᱩᱱᱴᱟᱹᱣ ᱢᱟᱦᱟ ᱨᱮᱫᱚ?
ᱪᱮᱫ ᱩᱱᱠᱩ ᱵᱮᱱ ᱞᱟᱹᱭ ᱠᱮᱫᱟ?
ᱞᱟᱹᱭ ᱫᱟᱞᱤᱧ ᱱᱚᱣᱟ ᱠᱷᱩᱱᱴᱟᱹᱣ ᱦᱤᱞᱳᱜ ᱫᱚ ᱪᱮᱫ ᱞᱮᱠᱟ ᱦᱩᱭᱩᱜ-ᱟ ᱟᱯᱮ ᱥᱮᱫ ᱫᱚ?
ᱠᱷᱩᱱᱴᱟᱹᱣ ᱛᱮᱫᱚ ᱜᱚᱝᱠᱮ ᱜᱟᱹᱭ ᱠᱷᱩᱱᱴᱟᱹᱣ ᱦᱤᱞᱳᱜ ᱫᱚ ᱠᱷᱩᱱᱴᱟᱹᱣ ᱛᱮᱫᱚ ᱜᱟᱹᱭ ᱰᱟᱝᱨᱟ ᱠᱚ ᱥᱟᱯᱲᱟᱣ ᱠᱚᱣᱟ ᱠᱚ ᱟᱨ ᱯᱚᱭᱥᱟ ᱠᱚᱥᱮ ᱢᱟᱞᱟ ᱠᱚᱥᱮ ᱥᱩᱱ ᱯᱤᱴᱷᱟᱹ ᱥᱮ ᱰᱩᱸᱵᱩᱜ ᱠᱚᱠᱚ ᱢᱟᱞᱟᱣ ᱟᱠᱚᱣᱟ ᱟᱠᱚ ᱛᱚ ᱚᱠᱚᱭᱴᱟᱜ ᱚᱠᱚᱭᱴᱟᱜ ᱚᱠᱚᱭᱴᱟᱜ ᱜᱟᱹᱭ ᱡᱟᱭᱜᱟ ᱦᱚᱲᱮ ᱦᱤᱡᱩᱜ ᱠᱷᱩᱱᱴᱟᱹᱣ ᱦᱚᱲ ᱛᱚ ᱩᱱᱤ ᱡᱩᱫᱤ ᱩᱱᱤ ᱡᱩᱫᱤ ᱚᱱᱟ ᱡᱩᱫᱤᱭ ᱨᱮᱡ ᱫᱟᱲᱮᱭᱟᱜ ᱠᱷᱟᱡ ᱛᱚ ᱚᱱᱟ ᱫᱚ ᱩᱱᱤᱭᱟᱜ ᱜᱮ ᱦᱩᱭᱩᱜ-ᱟ ᱾
ᱦᱳᱭ ᱜᱚᱝᱠᱮ ᱟᱞᱮ ᱥᱮᱫ ᱦᱚᱸ ᱱᱚᱝᱠᱟ ᱜᱮ ᱦᱟᱸᱜ ᱦᱩᱭᱩᱜ-ᱟ ᱟᱞᱮ ᱥᱮᱫ ᱫᱚ ᱱᱚᱝᱠᱟ ᱮ ᱰᱟᱝᱨᱤ ᱠᱚ ᱦᱟᱸᱜ ᱠᱚ ᱛᱚᱞ ᱠᱚᱣᱟ ᱟᱭᱢᱟ ᱜᱟᱱ ᱟᱫᱚ ᱱᱚᱝᱠᱟ ᱠᱟᱰᱟ ᱦᱟᱨᱛᱟ ᱢᱮᱨᱚᱢ ᱦᱟᱨᱛᱟ ᱦᱳᱭ ᱾ ᱱᱚᱝᱠᱟ ᱱᱟᱜ ᱛᱮ ᱟᱞᱮ ᱥᱮᱫ ᱫᱚᱠᱚ ᱪᱟᱨᱦᱟᱣ ᱠᱚᱣᱟ ᱟᱫᱚ ᱦᱟᱸᱜ ᱠᱚ ᱛᱚᱞ ᱠᱟᱜ-ᱟ ᱚᱱᱠᱟ ᱦᱮᱸ ᱾ ᱟᱫᱚ ᱚᱱᱟ ᱠᱚ ᱪᱟᱨᱦᱟᱣ ᱵᱟᱲᱟ ᱠᱟᱛᱮᱫ ᱟᱞᱮ ᱥᱮᱫ ᱫᱚ ᱟᱫᱚ ᱥᱤᱸᱜᱟᱹᱲ ᱵᱮᱲᱟ ᱢᱮᱱ ᱫᱚ ᱟᱹᱩᱵ ᱡᱚᱦᱚᱜ ᱱᱚᱣᱟ ᱫᱚ ᱩᱱ ᱫᱚ ᱦᱟᱸᱜ ᱟᱞᱮ ᱥᱮᱫ ᱫᱚ ᱥᱚᱨᱦᱟᱭ ᱠᱚ ᱮᱱᱮᱡ-ᱟ ᱦᱟᱸᱜ ᱱᱚᱝᱠᱟ ᱢᱤᱫ ᱧᱤᱫᱟᱹ ᱾ ᱫᱚ ᱵᱟᱝ ᱱᱚᱝᱠᱟ ᱮᱠ ᱵᱟᱡᱮ ᱜᱟᱱ ᱫᱷᱟᱹᱵᱤᱡ ᱠᱚ ᱮᱱᱮᱡ-ᱟ ᱱᱚᱝᱠᱟ ᱥᱚᱨᱦᱟᱭ ᱾ ᱦᱮᱸ ᱟᱫᱚ ᱮᱱᱮᱡ ᱵᱟᱲᱟ ᱠᱟᱛᱮᱫ ᱟᱫᱚ ᱚᱱᱟ ᱫᱤᱱ ᱫᱚᱠᱚ ᱡᱟᱹᱯᱤᱫᱟ ᱾ ᱦᱮᱸ ᱱᱚᱜ ᱱᱚᱠᱟ ᱦᱩᱭᱩᱜ ᱜᱮᱭᱟ, ᱛᱟᱦᱚᱞᱮ ᱜᱚᱝᱠᱮ ᱟᱯᱮ ᱥᱮᱫ ᱫᱚ ᱱᱚ-ᱱᱟᱜ ᱡᱟᱞᱮ ᱢᱟᱦᱟ ᱦᱤᱞᱳᱜ ᱫᱚ ᱪᱮᱫ ᱠᱚᱠᱚ ᱪᱤᱠᱟᱹᱭ ᱜᱮᱭᱟ?
ᱪᱮᱫ ᱜᱚᱢᱜᱮ ᱪᱮᱫ ᱵᱮᱱ ᱞᱟᱹᱭ ᱠᱮᱫᱟ ᱡᱟᱞᱮ ᱢᱟᱦᱟ ᱦᱤᱞᱳᱜ
ᱦᱳᱭ ᱡᱟᱞᱮ ᱢᱟᱦᱟ ᱦᱤᱞᱳᱜ ᱫᱚ ᱟᱯᱮ ᱥᱮᱫ ᱫᱚ ᱪᱮᱫ ᱠᱚᱠᱚ ᱪᱤᱠᱟᱹᱭ ᱜᱮᱭᱟ?
ᱵᱚᱸᱜᱟ ᱵᱩᱨᱩᱭ ᱟᱠᱚ ᱜᱚᱢᱠᱮ ᱨᱮᱱ ᱫᱚ ᱚᱲᱟᱜ ᱠᱚᱨᱮ
ᱦᱳᱭ ᱦᱳᱭ ᱾ ᱟᱨ ᱟᱞᱮ ᱥᱮᱫ ᱫᱚ ᱡᱟᱦᱟᱸ ᱞᱮᱠᱟ ᱧᱮᱞᱚᱜ ᱠᱟᱱᱟ ᱜᱚᱢᱠᱮ ᱚᱱᱟ ᱫᱤᱱ ᱫᱚ ᱡᱟᱞᱮ ᱢᱟᱦᱟ ᱦᱤᱞᱳᱜ ᱫᱚ ᱥᱮᱛᱟᱜ ᱠᱷᱚᱱᱜᱮ ᱱᱚᱝᱠᱟ ᱮ ᱱᱚᱝᱠᱟ ᱥᱚᱨᱦᱟᱭ ᱠᱚ ᱮᱱᱮᱡ-ᱟ ᱟᱨᱦᱚᱸ ᱦᱮᱸ᱾ ᱮᱱᱮᱡ ᱟᱠᱚ ᱨᱤᱠᱟᱹᱭ ᱟᱠᱚ ᱦᱳᱭ ᱯᱤᱴᱷᱟᱹ ᱠᱚᱠᱚ ᱡᱚᱢᱟ ᱾ ᱦᱳᱭ ᱚᱱᱠᱟ ᱮᱱᱮᱡ ᱵᱟᱲᱟᱭ ᱟᱠᱚ ᱟᱹᱰᱤ ᱨᱟᱹᱥᱠᱟᱹ ᱟᱨ ᱵᱟᱝ ᱡᱟᱠ ᱡᱚᱢᱚᱠ ᱠᱟᱛᱮᱫ ᱜᱮ ᱱᱚᱣᱟ ᱥᱚᱨᱦᱟᱭ ᱯᱚᱨᱚᱵ ᱫᱚ ᱦᱟᱸᱜ ᱢᱩᱪᱟᱹᱫᱚᱜ-ᱟ ᱾ ᱱᱚᱜ ᱱᱚᱝᱠᱟ ᱵᱷᱟᱵ ᱛᱮᱜᱮ ᱠᱚ ᱠᱚᱨᱟᱣᱟ ᱟᱞᱮ ᱥᱮᱫ ᱫᱚ ᱱᱟᱦᱟᱸᱜ ᱛᱟᱦᱚᱞᱮ ᱜᱚᱢᱠᱮ ᱾ ᱛᱟᱦᱚᱞᱮ ᱟᱯᱮ ᱥᱮᱫ ᱫᱚ ᱱᱟᱦᱟᱸᱜ ᱱᱚᱝᱠᱟ ᱦᱟᱹᱰᱤ ᱠᱚ ᱟᱨ ᱵᱟᱝ ᱯᱤᱞᱪᱩ ᱨᱟᱥᱟ ᱠᱚᱫᱚ ᱠᱚ ᱫᱚᱦᱚᱭᱟ ᱥᱮ ᱵᱟᱝ ᱱᱚᱣᱟ ᱥᱚᱨᱚᱦᱟᱭ ᱨᱮ?
ᱫᱚᱦᱚ ᱜᱮ ᱜᱚᱝᱠᱮ ᱡᱟᱦᱟᱸ ᱦᱟᱯᱲᱟᱢ ᱠᱚ ᱞᱟᱹᱜᱤᱫ ᱛᱮ ᱥᱮ ᱯᱤᱞᱪᱩᱦᱟᱲᱟᱢ ᱯᱤᱞᱪᱩᱵᱩᱲᱦᱤ ᱛᱟᱠᱤᱱ ᱞᱟᱹᱜᱤᱫ ᱛᱮ ᱚᱱᱟ ᱫᱚᱠᱚ ᱫᱚᱦᱚᱭ ᱜᱮᱭᱟ ᱾
ᱦᱳᱭ ᱦᱳᱭ ᱟᱞᱮ ᱥᱮᱫ ᱦᱚᱸᱠᱚ ᱫᱚᱦᱚᱭ ᱜᱮᱭᱟ ᱜᱚᱝᱠᱮ ᱚᱱᱟ ᱪᱚᱰᱚᱨ ᱟᱠᱚ ᱡᱟᱦᱟᱸ ᱠᱚ ᱵᱚᱸᱜᱟᱭᱟ ᱛᱚ ᱾ ᱦᱟᱲᱟᱢ ᱠᱚ ᱧᱩᱛᱩᱢᱛᱮ ᱜᱚᱡ ᱜᱩᱨ ᱟᱠᱟᱱ ᱟᱫᱚ ᱩᱱᱠᱩ ᱠᱚ ᱦᱟᱸᱜ ᱪᱚᱰᱚᱨ ᱟᱠᱚ ᱡᱟᱦᱟᱸᱭ ᱦᱟᱸᱜ ᱮ ᱵᱚᱸᱜᱟᱭ ᱫᱚ ᱩᱱᱤ ᱫᱚ ᱦᱟᱸᱜ ᱚᱱᱟ ᱵ ᱵᱟᱨ ᱯᱷᱩᱲᱩᱜ ᱢᱤᱫ ᱯᱷᱩᱲᱩᱜ ᱜᱟᱱ ᱦᱟᱸᱜ ᱮ ᱪᱮᱯᱮᱡ ᱡᱚᱝ-ᱟ ᱾ ᱦᱳᱭ ᱱᱚᱝᱠᱟ ᱛᱮᱜᱮ ᱦᱩᱭᱩᱜ-ᱟ ᱜᱚᱢᱠᱮ ᱾
ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱜᱚᱢᱠᱮ ᱾ ᱛᱚ ᱜᱚᱢᱠᱮ ᱟᱹᱞᱤᱧᱧᱟᱜ ᱢᱤᱫᱴᱮᱱ ᱠᱩᱞᱤ ᱛᱟᱦᱮᱸ ᱠᱟᱱᱟ ᱜᱚᱢᱠᱮ ᱛᱚᱵᱮ ᱟᱯᱮ ᱥᱮᱫ ᱵᱟᱦᱟ ᱯᱚᱨᱚᱵ ᱫᱚ ᱚᱠᱟ ᱨᱮᱠᱚ ᱢᱟᱱᱟᱣ ᱟᱯᱮ?
ᱦᱳᱭ ᱜᱚᱝᱠᱮ ᱟᱫᱚ ᱞᱟᱦᱟ ᱯᱚᱨᱚᱵ ᱚᱠᱛᱚ ᱦᱚᱸ ᱵᱟᱹᱱᱩᱜ ᱟᱠᱟᱫᱟ ᱟᱫᱚ ᱦᱟᱸᱜ ᱱᱤᱭᱟᱹ ᱜᱷᱟᱹᱲᱤᱡ ᱫᱚ ᱱᱚᱝᱠᱟ ᱜᱮᱞᱟᱝ ᱨᱚᱯᱚᱲᱟ ᱦᱳᱭ ᱾ ᱦᱳᱭ ᱜᱚᱝᱠᱮ ᱡᱚᱦᱟᱨ ᱜᱮ ᱾